ᱦᱮᱸ ᱦᱮᱞᱳ
ᱦᱮᱞᱳ ᱡᱚᱦᱟᱨ ᱜᱮ
ᱦᱳᱭ ᱡᱚᱦᱟᱨ ᱜᱮ ᱜᱚᱝ
ᱦᱳᱭ ᱟᱹᱰᱤ ᱟᱹᱰᱤ ᱱᱟᱯᱟᱭ ᱠᱩᱠᱞᱤ ᱢᱤᱫᱴᱮᱱ ᱥᱟᱛᱟᱢ ᱡᱟᱦᱟᱸ ᱩᱰᱩᱠᱮᱱᱟ ᱪᱟᱥ ᱵᱟᱥ ᱤᱫᱤ ᱠᱟᱛᱮᱜ ᱛᱚ ᱱᱚᱣᱟ ᱤᱫᱤ ᱢᱮᱱ ᱞᱮᱠᱷᱟᱡ ᱱᱤᱛᱚᱜ ᱪᱟᱥᱵᱟᱥ ᱤᱫᱤ ᱠᱟᱛᱮᱞᱟᱝ ᱢᱮᱱ ᱞᱮᱠᱷᱟᱱ ᱱᱤᱛᱚᱜ ᱟᱹᱰᱤᱜᱟᱱ ᱡᱟᱭᱜᱟ ᱨᱮᱜᱮ ᱥᱟᱱᱟᱢ ᱞᱮᱠᱟᱱᱟᱜ ᱪᱟᱥ ᱵᱟᱥ ᱠᱚᱨᱟᱜ ᱠᱟᱱᱟ ᱠᱚ ᱢᱮᱱᱠᱷᱟᱱ ᱴᱷᱤᱠ ᱵᱷᱟᱵᱮ ᱡᱚᱛᱚ ᱦᱚᱲ ᱵᱟᱵᱚᱱ ᱠᱚᱨᱟᱣᱮᱫ ᱠᱟᱱᱟ ᱪᱟᱥ ᱯᱟᱥ ᱛᱮ ᱟᱵᱚ ᱟᱭᱢᱟ ᱞᱮᱠᱟᱱᱟᱜ ᱟᱸᱜᱻ ᱱᱚᱝᱠᱟᱱᱟᱜ ᱠᱟᱹᱣᱰᱤ ᱦᱚᱸᱵᱚᱱ ᱟᱨᱡᱟᱣ ᱫᱟᱲᱮᱭᱟᱜ-ᱟ ᱢᱮᱱᱠᱷᱟᱡ ᱚᱱᱟ ᱚᱠᱟ ᱵᱚᱱ ᱟᱨᱡᱟᱣ ᱚᱱᱠᱟ ᱞᱮᱠᱟ ᱦᱚᱸ ᱱᱤᱛᱚᱜ ᱪᱟᱥᱵᱟᱥ ᱱᱤᱭᱟᱹᱛᱮ ᱵᱟᱝ ᱦᱩᱭᱩᱜ ᱠᱟᱱᱟ ᱛᱚ, ᱱᱚᱠᱩ ᱤᱭᱟᱹ ᱛᱮᱜᱮ ᱟᱨ ᱱᱤᱛᱚᱜ ᱢᱮᱱ ᱞᱮᱠᱷᱟᱱ ᱱᱤᱛ ᱫᱚ ᱥᱟᱱᱟᱢ ᱡᱟᱭᱜᱟ ᱨᱮᱜᱮ ᱪᱟᱥᱵᱟᱥ ᱥᱟᱹᱨᱫᱤᱭ ᱠᱟᱱᱟ ᱢᱮᱱ ᱞᱮᱠᱷᱟᱱ ᱛᱚᱜ ᱫᱚ ᱥᱤᱡᱤᱱ ᱱᱤᱭᱮ ᱵᱚᱱ ᱪᱟᱥᱵᱟᱥᱚᱜ ᱠᱟᱱᱟ, ᱡᱟᱦᱟᱸ ᱞᱮᱠᱟ ᱱᱤᱛᱚᱜ ᱵᱚᱱ ᱧᱮᱞ ᱠᱮᱭᱟ ᱥᱟᱱᱟᱢ ᱫᱤᱥᱚᱢ ᱨᱮᱜᱮ ᱦᱩᱲᱩ ᱠᱚ ᱨᱚᱦᱚᱭ ᱠᱟᱱᱟ ᱦᱮᱸ ᱥᱮ ᱵᱟᱝ, ᱚᱸᱰᱮᱢ ᱢᱮᱱ ᱞᱮᱠᱷᱟᱡ ᱦᱩᱲᱩ ᱨᱚᱦᱚᱭ ᱨᱮ ᱟ-ᱟᱭᱢᱟ ᱞᱮᱠᱟ ᱟ ᱦᱩᱲᱩ ᱵᱚᱱ ᱮᱨ ᱟᱯᱷᱚᱨᱮᱫ ᱠᱟᱱᱟ ᱥᱮᱵᱚᱱ ᱨᱚᱦᱚᱭᱮᱫ ᱠᱟᱱᱟ ᱱᱚᱰᱮ ᱚᱱᱟ ᱥᱤᱡᱤᱱ ᱦᱤᱥᱟᱹᱵᱽ ᱡᱮᱞᱮᱠᱟᱧ ᱢᱮᱱ ᱠᱮᱭᱟ ᱨᱚᱧᱡᱤᱛ ᱢᱮᱱᱟᱜᱼᱟ ᱟᱨ ᱱᱚᱰᱮ ᱟᱨᱦᱚᱸ ᱢᱚᱱᱥᱤᱨᱤ ᱢᱮᱱᱟᱜᱼᱟ᱾ ᱱᱚᱝᱠᱟ ᱟᱭᱢᱟ ᱟᱨᱦᱚᱸ ᱱᱚᱰᱮ ᱠᱟᱹᱪᱩᱣᱟᱹ ᱦᱩᱲᱩ ᱢᱮᱱᱟᱜᱼᱟ᱾ ᱟᱨᱦᱚᱸ ᱱᱤᱛᱚᱜ ᱢᱟ ᱵᱟᱡᱟᱨ ᱠᱷᱚᱱ ᱱᱟᱶᱟ ᱱᱟᱶᱟ ᱦᱩᱲᱩ ᱨᱟᱠᱟᱵ ᱮᱱᱟ ᱛᱚ, ᱱᱚᱣᱟ ᱠᱩ ᱢᱟ ᱥᱟᱱᱟᱢ ᱡᱟᱜᱟ ᱨᱮᱜᱮ ᱵᱚᱱ ᱮᱨ ᱟᱯᱷᱚᱨᱮᱫ ᱠᱟᱱ ᱜᱮᱭᱟ ᱥᱮ ᱚᱱᱟ ᱦᱤᱥᱟᱹᱵᱽ ᱛᱮ ᱫᱤᱱ ᱵᱟᱭ ᱫᱤᱱ ᱟᱵᱚ ᱵᱚᱱ ᱵᱚᱫᱞᱤ ᱤᱫᱤᱫᱮᱭᱟ ᱤᱫᱤ ᱵᱟᱲᱟᱭᱮᱫ ᱤᱫᱤ ᱤᱫᱤᱭᱮᱫᱟ ᱢᱟᱱᱮ ᱦᱩᱲᱩ ᱨᱚᱦᱚᱭ ᱚᱠᱟ ᱞᱮᱠᱟ, ᱢᱟᱱᱮ ᱚᱠᱟᱴᱟᱜ ᱦᱩᱲᱩ ᱫᱚ ᱡᱟᱹᱥᱛᱤ ᱯᱷᱚᱞ ᱵᱚᱱ ᱧᱟᱢ ᱮᱫᱟ ᱚᱠᱟᱴᱟᱜ ᱨᱮᱫᱚ ᱵᱟᱝ ᱦᱩᱭᱩᱜ ᱠᱟᱱᱟ ᱱᱚᱝᱠᱟ ᱠᱟᱛᱮᱫ ᱵᱚᱱ ᱤᱫᱤᱭ ᱫᱟᱵᱚᱱ ᱟᱫᱚ ᱨᱚᱦᱚᱭ ᱤᱫᱤ ᱠᱟᱱᱟ ᱵᱚᱱ ᱛᱚ ᱟᱨ ᱚᱱᱠᱟ ᱞᱮᱠᱟᱛᱮ ᱟᱵᱚᱣᱟᱜ ᱜᱷᱟᱨᱚᱸᱡᱽ ᱨᱮ ᱟᱵᱚ ᱡᱚᱢ ᱫᱟᱵᱚᱱ᱾ ᱟᱨ ᱠᱤᱪᱷᱩ ᱫᱚᱠᱚ ᱟᱠᱷᱨᱤᱧ ᱫᱟᱠᱚ ᱦᱮᱸᱥᱮ ᱵᱟᱝ ᱚᱝᱠᱟ ᱾ ᱢᱟ ᱠᱷᱤᱪᱩ ᱨᱚᱲ ᱛᱟᱞᱟᱝ ᱢᱮᱱ ᱚᱱᱛᱮ ᱠᱷᱚᱡ, ᱚᱠᱟ ᱞᱮᱠᱟ ᱟᱨᱦᱚᱸ ᱠᱚᱨᱟᱣ ᱞᱮᱠᱷᱟᱡ ᱫᱚ ᱵᱮᱥ ᱦᱩᱭ ᱠᱚᱜᱼᱟ ᱾
ᱦᱳᱭ ᱱᱚᱛᱮ ᱢᱟ ᱪᱟᱥ ᱢᱟ ᱟᱞᱮ ᱥᱮᱫ ᱢᱟ ᱚᱱᱠᱟ ᱢᱟ ᱮᱠᱷᱚᱱ ᱦᱟᱸᱜ ᱛᱚ ᱵᱟᱝ ᱦᱳᱭᱳᱜ ᱠᱟᱱᱟ, ᱫᱟᱜ ᱡᱟᱹᱲᱤ ᱦᱚᱸ ᱮᱠᱷᱚᱱ ᱵᱟᱭ ᱫᱟᱜ ᱡᱟᱹᱲᱤᱭᱮᱜᱼᱟ᱾ ᱚᱱᱟ ᱟᱱᱟᱴ ᱛᱮ ᱟᱯᱷᱚᱨ ᱛᱚᱞᱟ ᱠᱚᱦᱚᱸ ᱢᱟᱱᱮ ᱜᱤᱰᱤ ᱵᱟᱝ ᱦᱩᱭ ᱠᱟᱱᱟ, ᱛᱷᱚᱲᱟ ᱛᱷᱩᱲᱤ ᱜᱤᱰᱤ ᱦᱳᱭ ᱟᱠᱟᱱᱟ ᱚᱱᱠᱟ ᱫᱚ ᱵᱟᱝ ᱜᱤᱰᱤ ᱦᱳᱭ ᱟᱠᱟᱱᱟ ᱫᱟᱜ ᱡᱟᱹᱲᱤ ᱠᱷᱟᱹᱛᱤᱨ ᱛᱮ, ᱪᱟᱥ ᱫᱚ ᱛᱮ ᱫᱚ ᱱᱟᱥᱮᱭᱟᱜ ᱟᱱᱟᱴ ᱧᱚᱜ ᱜᱮᱭᱟ, ᱚᱱᱠᱟ ᱫᱚ ᱵᱟᱝ ᱦᱳᱭᱳᱜᱼᱟ᱾ ᱥᱮᱞᱚ ᱠᱚᱦᱚᱸ ᱵᱟᱹᱱᱩᱜ ᱟᱠᱟᱫᱟ ᱱᱚᱝᱠᱟ ᱢᱟᱱᱮ ᱠᱮᱱᱮᱞ ᱠᱚᱦᱚᱸ᱾ ᱚᱱᱟ ᱠᱷᱟᱹᱛᱤᱨ ᱛᱮ ᱱᱚᱛᱮ ᱫᱚ ᱪᱟᱥ ᱫᱚ ᱱᱟᱥᱮᱭᱟᱜ ᱟᱸᱴ ᱧᱚᱜ ᱜᱮᱭᱟ᱾ ᱫᱟᱜ ᱡᱟᱹᱲᱤ ᱦᱩᱭ ᱞᱮᱱᱠᱷᱟᱡ ᱫᱚ ᱱᱟᱯᱟᱭ ᱧᱚᱜ ᱛᱮᱜᱮ ᱦᱳᱭᱳᱜ ᱛᱟᱦᱮᱱ ᱜᱮᱭᱟ ᱦᱳᱭ ᱫᱚ ᱱᱚᱝᱠᱟ ᱟᱨ ᱥᱚᱵᱽᱡᱤ ᱠᱚᱦᱚᱸ ᱚᱱᱠᱟ ᱪᱟᱥ ᱵᱟᱲᱟᱭ ᱛᱟᱦᱮᱱ ᱜᱮᱭᱟ, ᱚᱱᱠᱟ ᱚᱲᱟᱜ ᱠᱚᱨᱮ ᱜᱮ ᱟᱹᱠᱷᱨᱤᱧ ᱠᱚᱫᱚ ᱚᱱᱠᱟ ᱫᱚ ᱵᱟᱝᱻ ᱪᱟᱥ ᱦᱩᱭᱩᱜ ᱛᱟᱦᱮᱱᱟ, ᱚᱱᱠᱟ ᱫᱟᱜ ᱡᱟᱹᱲᱤ ᱵᱟᱝ ᱟᱱᱟᱴ ᱠᱷᱟᱹᱛᱤᱨ ᱛᱮ ᱚᱱᱟᱛᱮ ᱪᱟᱥ ᱠᱚᱫᱚ ᱠᱷᱩᱵ ᱠᱚᱢ ᱜᱮᱭᱟ ᱱᱚᱛᱮ ᱫᱚ᱾ ᱦᱩᱲᱩ ᱫᱚ ᱟᱞᱮ ᱥᱮᱫ ᱫᱚ ᱱᱚᱝᱠᱟ ᱵᱮᱥᱤ ᱫᱚ ᱦᱮᱸ ᱦᱳᱲᱳ ᱫᱚ ᱢᱟᱱᱮ ᱚᱱᱠᱟ ᱞᱮ ᱪᱟᱥ ᱜᱮᱭᱟ ᱵᱷᱩᱛ ᱢᱩᱲᱤ ᱠᱚ ᱾ ᱚᱱᱠᱟᱱ ᱦᱩᱲᱩ ᱠᱚ᱾ ᱟᱨᱦᱚᱸ ᱢᱮᱱᱟᱜ ᱟᱠᱟᱫᱟ ᱦᱟᱯᱳᱭ ᱧᱩᱛᱩᱢ ᱠᱚᱦᱚᱸ ᱵᱟᱝ ᱩᱭᱦᱟᱹᱨᱚᱜ ᱠᱟᱱᱟ᱾
ᱮᱠᱟᱞ ᱮᱠᱟᱞ
ᱥᱚᱨᱱᱚ ᱢᱟᱱᱮ ᱥᱚᱨᱱᱚ ᱞᱚᱞᱟᱴ ᱱᱚᱣᱟ ᱠᱚ ᱾ ᱟᱞᱮ ᱥᱮᱫ ᱫᱚ ᱢᱟᱱᱮ ᱥᱚᱨᱱᱚ, ᱞᱚᱞᱟᱴ ᱱᱚᱣᱟ ᱠᱤᱱ ᱜᱮ ᱡᱟᱹᱥᱛᱤ ᱞᱮ ᱢᱟᱱᱮᱞᱮ ᱨᱚᱦᱚᱭ ᱛᱟᱦᱮᱱᱟ᱾
ᱨᱚᱦᱚᱭᱫᱟ ᱟᱪᱪᱷᱟ ᱱᱚᱜ ᱱᱚᱸᱰᱮ ᱥᱚᱨᱱᱚ ᱞᱚᱞᱟᱴ ᱫᱚ ᱱᱚᱣᱟ ᱠᱚ ᱴᱟᱝ ᱜᱮ ᱨᱚᱦᱚᱭ ᱞᱮᱠᱷᱟᱡ ᱜᱮ ᱦᱩᱭᱩᱜᱼᱟ?
ᱟᱫᱚ ᱱᱚᱛᱮ ᱫᱚ ᱢᱟᱱᱮ ᱱᱚᱝᱠᱟ ᱜᱮᱠᱚ ᱨᱚᱦᱚᱭ ᱛᱟᱦᱮᱱᱟ ᱥᱮ ᱩᱱᱟᱹᱜ ᱵᱟᱝ ᱱᱚᱛᱮ ᱫᱚ ᱚᱱᱠᱟ ᱵᱟᱝ ᱦᱮᱡ ᱟᱠᱟᱱᱟ᱾
ᱦᱳᱲᱳ ᱤᱛᱟᱹᱠᱚ ᱢᱟᱱᱮ ᱱᱚᱛᱮ ᱫᱚ ᱱᱚᱛᱮ ᱫᱚ ᱱᱚᱣᱟᱠᱤᱱ ᱜᱮ ᱢᱟᱱᱮ ᱵᱤᱥᱤ ᱪᱟᱹᱞᱩ ᱢᱮᱱᱟᱜ ᱛᱮ, ᱱᱚᱣᱟ ᱠᱤᱱ ᱜᱮᱠᱚ ᱨᱚᱦᱚᱭ ᱛᱟᱦᱮᱱᱟ᱾
ᱟᱪᱪᱷᱟ ᱡᱟᱦᱟᱸ ᱵᱮᱱ ᱞᱟᱹᱭ ᱮᱫᱟ ᱥᱚᱱᱱᱚ ᱞᱚᱞᱟ ᱱᱚᱣᱟ ᱢᱤᱫᱴᱮᱡ ᱦᱩᱲᱩ ᱧᱩᱛᱩᱢ ᱠᱟᱱᱟ ᱾ ᱱᱚᱣᱟ ᱫᱚ ᱟᱸᱻ ᱡᱟᱦᱟᱸ ᱱᱤ ᱛᱚᱜ ᱯᱮ ᱨᱚᱦᱚᱭ ᱮᱫᱟ ᱾ ᱱᱚᱣᱟ ᱵᱤᱜᱷᱟᱹ ᱨᱮ ᱛᱤᱱᱟᱹᱜ ᱜᱟᱱ ᱠᱟᱛᱮᱫ ᱯᱮ ᱟᱨᱡᱟᱣ ᱮᱫᱟ?
ᱟᱨᱡᱟᱣ ᱫᱚ ᱚᱱᱠᱟ ᱫᱚ ᱟᱫᱚ ᱠᱷᱮᱛ ᱠᱚᱦᱚᱸ ᱵᱟᱝ ᱢᱟᱨᱟᱝᱟ ᱛᱚ ᱦᱩᱰᱤᱧ ᱦᱩᱰᱤᱧ ᱜᱮᱭᱟ ᱾ ᱟᱫᱚ ᱠᱷᱮᱛ ᱞᱮ ᱠᱟᱛᱮ ᱡᱩᱫᱤ ᱫᱟᱜ ᱡᱟᱹᱲᱤᱭᱟᱭ ᱛᱚᱵᱮ ᱠᱷᱟᱡ ᱫᱚ ᱱᱟᱯᱟᱭ ᱜᱮ ᱦᱩᱭᱩᱜᱼᱟ ᱾ ᱰᱷᱮᱨ ᱧᱚᱜ ᱜᱮ ᱦᱩᱭᱩᱜ ᱛᱟᱦᱮᱱᱟ ᱾ ᱵᱟᱠᱷᱟᱱ ᱫᱚ ᱚᱱᱠᱟ ᱚᱱᱟ ᱫᱟᱜ ᱡᱟᱹᱲᱤ ᱠᱷᱟᱹᱛᱤᱨ ᱛᱮᱜᱮ ᱩᱱᱟᱹᱜ ᱟᱸᱴ ᱫᱚ ᱵᱟᱝ ᱦᱩᱭᱩᱜ ᱛᱟᱦᱮᱱᱟ ᱾ ᱱᱚᱝᱠᱟ ᱚᱱᱟ ᱢᱚᱡᱽ ᱛᱮ ᱢᱟᱱᱮ ᱵᱟᱝ ᱯᱚᱴᱮ ᱵᱟᱝ ᱚᱢᱚᱱᱚᱜ ᱛᱟᱦᱮᱱ ᱛᱮ ᱵᱟᱝ ᱦᱩᱭᱩᱜ ᱛᱟᱦᱮᱱᱟ ᱚᱱᱠᱟ ᱫᱚ ᱾
ᱮᱠᱟᱞ ᱮᱠᱟᱞ ᱥᱩᱢᱩᱝ ᱮᱠᱟᱞ ᱟᱹᱰᱤ ᱥᱩᱱᱩᱢᱩᱝ ᱥᱩᱢᱩᱝ ᱢᱮᱱ ᱞᱮᱠᱷᱟᱡ ᱱᱚᱣᱟ ᱟᱸ ᱪᱟᱥ ᱵᱟᱥ ᱨᱮ ᱢᱮᱱ ᱞᱮᱠᱷᱟᱡ ᱥᱩᱢᱩᱝ ᱦᱩᱲᱩ ᱢᱚᱛᱚ ᱫᱚ ᱵᱟᱝ ᱱᱚᱣᱟ ᱠᱷᱟᱹᱞᱤ ᱮᱴᱟᱜ ᱮᱴᱟᱜ ᱵᱟᱲᱜᱮ ᱪᱟᱥ ᱦᱚᱸ ᱵᱚᱱ ᱪᱟᱥᱚᱜ ᱠᱟᱱᱟ ᱾ ᱦᱮᱸᱥᱮ ᱵᱟᱝ ᱱᱚᱰᱮ ᱢᱮᱱ ᱞᱮᱠᱷᱟᱱ ᱱᱚᱣᱟ ᱢᱟᱥᱨᱤ ᱫᱟᱹᱞ ᱦᱚᱲᱮᱫ ᱫᱟᱹᱞ ᱦᱚ ᱵᱚᱱ ᱪᱟᱥ
ᱦᱳᱭ ᱾
ᱛᱟᱨᱯᱚᱨ ᱛᱤᱞᱢᱤᱧ ᱛᱩᱲᱤ ᱢᱮᱱᱟᱜ ᱟᱠᱟᱫᱟ ᱯᱟᱴ ᱢᱮᱱᱟᱜ ᱟᱠᱟᱫᱟ ᱦᱮᱸ ᱵᱟᱝ ᱟᱨ ᱟᱵᱚ ᱟᱵᱚ ᱡᱚᱢ ᱞᱟᱹᱜᱤᱫ ᱪᱟᱥᱵᱟᱥ ᱠᱷᱮᱛᱨᱚ ᱨᱮ ᱢᱮᱱ ᱞᱮᱠᱷᱟᱱ ᱩᱛᱩ ᱡᱤᱱᱤᱥ ᱵᱚᱱ ᱪᱟᱥᱟ ᱟᱹᱞᱩ ᱠᱚ ᱾ ᱰᱷᱮᱸᱲᱚᱥ ᱢᱮᱱᱟᱜ ᱟᱠᱟᱫᱟ ᱟᱨ ᱱᱚᱝᱠᱟ ᱞᱟᱯᱷᱟ ᱚᱲᱟᱜ ᱩᱛᱩ ᱡᱤᱱᱤᱥ ᱢᱤᱫᱴᱟᱝ ᱱᱚᱝᱠᱟ ᱵᱚᱱ ᱮ-ᱮᱨ ᱜᱮᱭᱟ ᱵᱚᱱ ᱾ ᱪᱟᱥᱵᱟᱥ ᱢᱮᱱ ᱞᱮ ᱠᱷᱟᱡ ᱫᱚ ᱚᱱᱟ ᱠᱚ ᱡᱚᱛᱚ ᱟᱵᱚ ᱡᱩᱫᱤ ᱡᱟᱭᱜᱟ ᱡᱩᱢᱤ ᱴᱷᱤᱠ ᱴᱷᱟᱠ ᱛᱟᱦᱮᱱ ᱛᱟᱵᱚᱱᱟ ᱾ ᱮᱱᱠᱷᱟᱱ ᱜᱚᱴᱟ ᱱᱟᱦᱟᱜ ᱡᱟᱭᱜᱟ ᱡᱩᱢᱤ ᱵᱟᱝ ᱥᱚᱢᱟᱱ ᱛᱟᱵᱚᱱᱟ ᱦᱮᱸ ᱥᱮ ᱵᱟᱝ ᱾
ᱵᱟᱝ ᱾
ᱠᱟᱴᱷᱟ ᱠᱟᱹᱴᱤᱡ ᱵᱟᱝ ᱥᱚᱢᱟᱱ ᱛᱟᱵᱚᱱ ᱛᱮ ᱠᱤᱪᱷᱩ ᱡᱟᱭᱜᱟ ᱨᱮ ᱦᱩᱭᱩᱜᱼᱟ ᱟᱨ ᱠᱤᱪᱷᱩ ᱡᱟᱭᱜᱟ ᱛᱚ ᱵᱟᱝ ᱦᱩᱭᱩᱜ ᱜᱮᱭᱟ ᱾ ᱦᱩᱸ ᱾ ᱛᱚᱵᱮ ᱚᱱᱠᱟ ᱞᱮᱠᱟ ᱛᱮᱜᱮ ᱟᱵᱚᱣᱟᱜ ᱢᱟᱱᱮ ᱪᱟᱥᱵᱟᱥ ᱫᱚ ᱚ ᱪᱟᱞᱟᱣ ᱤᱫᱤᱜ ᱠᱟᱱᱟ ᱢᱮᱱᱠᱷᱟᱱ ᱪᱟᱥᱵᱟᱥ ᱠᱷᱚᱱ ᱟᱭᱢᱟ ᱜᱮ ᱴᱟᱠᱟ ᱯᱩᱭᱥᱟᱹ ᱵᱚᱱ ᱟᱨᱡᱟᱣ ᱫᱟᱲᱮᱭᱟᱜᱼᱟ ᱢᱮᱱᱠᱷᱟᱱ ᱟᱨᱡᱟᱣ ᱜᱟᱱᱚᱜ ᱠᱟᱱᱟ ᱢᱮᱱᱠᱷᱟᱱ ᱮᱸᱻ ᱚᱱᱟ ᱦᱚᱸ ᱚᱠᱛᱚ ᱨᱮᱜᱮ ᱵᱚᱱ ᱟᱨᱡᱟᱣᱮᱫ ᱠᱟᱱᱟ ᱾ ᱢᱮᱱ ᱞᱮᱠᱷᱟᱱ ᱡᱟᱥ
ᱠᱮᱱᱮᱞ ᱠᱮᱱᱮᱞ ᱛᱮᱯᱮ ᱪᱟᱥ ᱵᱟᱥᱟ ᱥᱮ ᱱᱚᱝᱠᱟᱱ ᱥᱮᱨᱢᱟ ᱡᱟᱹᱲᱤ ᱛᱮᱜᱮ?
ᱵᱟᱝ, ᱥᱮᱨᱢᱟ ᱡᱟᱹᱲᱤ ᱛᱮᱜᱮ ᱞᱮ ᱪᱟᱥᱵᱟᱥᱟ ᱾ ᱡᱚᱠᱷᱚᱱ ᱥᱮᱨᱢᱟ ᱡᱟᱹᱲᱤᱭᱟᱭ ᱛᱚ ᱱᱚᱣᱟ ᱢᱤᱫᱴᱟᱝ ᱟᱸ ᱟᱸ ᱡᱟᱦᱟᱸ ᱟᱵᱮᱱ ᱠᱮᱱᱮᱞ ᱵᱮᱱ ᱞᱟᱹᱭ ᱮᱫᱟ ᱠᱮᱱᱮᱞ ᱫᱚ
ᱟᱞᱮ ᱡᱟᱹ ᱡᱟᱹᱯᱟᱹᱭ ᱞᱮ ᱢᱮᱛᱟᱜ ᱜᱮᱭᱟ ᱾ ᱦᱳᱭ ᱱᱚᱣᱟ ᱛᱮᱜᱮ ᱡᱟᱹᱥᱛᱤ ᱫᱟᱜ ᱞᱮᱠᱷᱟᱡ ᱛᱚᱵᱮ ᱠᱷᱟᱱ ᱱᱚᱣᱟ ᱫᱟᱜ ᱨᱮᱜᱮ ᱡᱟᱭᱜᱟ ᱡᱟᱭᱜᱟ ᱛᱮᱫᱚ ᱠᱚ ᱧᱟᱢᱮᱫ ᱠᱟᱱᱟ ᱡᱟᱦᱟᱸ ᱫᱚ ᱟᱵᱚ ᱢᱤᱫᱴᱟᱝ ᱜᱟᱰᱟ ᱠᱷᱚᱱ ᱜᱮᱴ ᱞᱟᱜᱟᱣ ᱠᱟᱛᱮᱜ ᱜᱮᱴ ᱠᱷᱚᱱ ᱟᱨᱦᱚᱸ ᱠᱨᱚᱥ ᱠᱟᱛᱮᱫ ᱱᱚᱣᱟ ᱨᱮᱫᱚ ᱩᱪᱟᱹᱲ ᱠᱟᱛᱮᱜ ᱱᱚᱣᱟ ᱢᱤᱫᱴᱮᱡ ᱡᱟᱹᱯᱟᱹᱭ ᱵᱚᱱ ᱢᱮᱛᱟᱜ ᱠᱟᱱᱟ ᱾ ᱱᱚᱣᱟ ᱡᱟᱹᱯᱟᱹᱭ ᱠᱷᱚᱡ ᱜᱮ ᱚᱱᱟ ᱫᱟᱜ ᱫᱚ ᱥᱮ ᱦᱟᱸᱜ ᱚᱱᱟ ᱡᱟᱹᱯᱟᱹᱭ ᱛᱮᱭ ᱫᱟᱹᱲ ᱛᱤᱭᱟᱹᱜᱟ, ᱫᱟᱹᱲ ᱛᱤᱭᱳᱜ ᱞᱮᱠᱷᱟᱡ ᱫᱚ ᱵᱟᱹᱭᱦᱟᱹᱲ ᱨᱮ ᱪᱟᱞᱟᱜ ᱠᱟᱱᱟ ᱾ ᱵᱟᱹᱭᱦᱟᱹᱲ ᱪᱟᱞᱟᱣ ᱟᱯᱟᱱ ᱟᱯᱤᱱ ᱠᱷᱮᱛ ᱵᱟᱹᱭᱦᱟᱹᱲ ᱢᱮᱱᱟᱜᱼᱟ, ᱱᱚᱣᱟ ᱨᱮ ᱵᱚᱞᱚᱱᱟ ᱾ ᱵᱚᱞᱚᱱ ᱞᱮᱠᱷᱟᱱ ᱛᱚᱵᱮ ᱚᱠᱟ ᱦᱤᱞᱳᱜ ᱵᱟᱭ ᱫᱟᱜᱟ ᱚᱱᱟ ᱫᱟᱜ ᱛᱮᱜᱮ ᱟᱯᱱᱟᱨᱮᱢ ᱨᱚᱦᱚᱭ ᱫᱟᱲᱮᱭᱟᱜᱼᱟ ᱾ ᱟᱨ ᱱᱚᱝᱠᱟ ᱫᱟᱜ ᱤᱫᱤ ᱞᱮᱠᱷᱟᱡ ᱢᱟ ᱚᱱᱟ ᱫᱚ ᱜᱚᱴᱟ ᱪᱮᱫᱠᱟ ᱥᱩᱵᱤᱛᱟ ᱫᱚ ᱵᱟᱹᱱᱩᱜᱼᱟ ᱾ ᱠᱤᱪᱷᱩ ᱠᱤᱪᱷᱩ ᱡᱟᱭᱜᱟ ᱨᱮ ᱥᱩᱵᱤᱥ ᱛᱟ ᱢᱮᱱᱟᱜᱼᱟ ᱜᱚᱴᱟ ᱫᱚ ᱵᱟᱝ ᱠᱟᱱᱟ ᱚᱱᱟ ᱫᱚ ᱾ ᱛᱚ ᱟᱨ ᱵᱟᱠᱤ ᱠᱚᱫᱚ ᱥᱮᱨᱢᱟ ᱫᱟᱜ ᱛᱮᱜᱮ ᱨᱚᱦᱚᱭ ᱦᱩᱭᱩᱜ ᱠᱟᱱᱟ ᱾ ᱟᱨ ᱦᱟᱥᱟ ᱠᱚ ᱴᱷᱤᱠ ᱴᱷᱟᱠ ᱢᱮᱱᱟᱜ ᱛᱮ ᱫᱟᱜ ᱠᱚᱦᱚᱸ ᱴᱷᱤᱠᱴᱷᱟᱠ ᱛᱟᱦᱮᱸᱱ ᱠᱟᱱᱟ ᱟᱨ ᱚᱱᱠᱟ ᱛᱮᱜᱮ ᱡᱟᱣ ᱥᱮᱨᱢᱟ ᱜᱮ ᱠᱩᱫᱚ ᱨᱚᱦᱚᱭᱚᱜ ᱠᱟᱱᱟ ᱱᱚᱝᱠᱟ ᱞᱮᱠᱟ᱾
ᱦᱩᱸ ᱦᱩᱸ ᱟᱪᱪᱷᱟ᱾ ᱟᱨ ᱱᱚᱠᱟ ᱢᱟᱱᱮ ᱥᱚᱢᱟᱱ ᱜᱮᱭᱟ ᱢᱟᱱᱮ ᱚᱛ ᱦᱟᱥᱟ ᱠᱚ ᱥᱮ ᱱᱚᱠᱟ ᱢᱟᱱᱮ ᱵᱷᱤᱛ ᱚ ᱟᱞᱮ ᱥᱮᱫ ᱫᱚ ᱢᱟᱱᱮ ᱚᱱᱠᱟ ᱫᱚ ᱵᱟᱝ ᱥᱚᱢᱟᱱᱟ ᱵᱤᱨ ᱧᱚᱜ ᱤᱭᱟᱹ ᱠᱟᱱᱟ ᱮᱞᱟᱠᱟ ᱠᱟᱱᱟ ᱛᱚ ᱚᱝᱠᱟᱞ ᱫᱚ ᱵᱟᱝ ᱥᱚᱢᱟᱱᱟ᱾ ᱚᱱᱟ ᱠᱷᱟᱸᱡᱚ ᱰᱷᱤᱯᱟᱹ ᱜᱮᱭᱟ ᱵᱤᱨ ᱛᱟᱞᱟ ᱠᱚᱨᱮ ᱢᱮᱱᱟᱜ ᱠᱟᱫᱟ ᱚᱝᱠᱟ ᱢᱟᱱᱮ ᱩᱱᱟᱹᱜ ᱜᱟᱱ ᱠᱷᱮᱛ ᱫᱚ ᱵᱟᱢ ᱧᱮᱞ ᱧᱟᱢᱟ ᱛᱷᱚᱲᱟ ᱛᱷᱚᱲᱟ ᱠᱷᱮᱛᱮᱢ ᱡᱳᱨ ᱯᱩᱱᱭᱟ ᱢᱚᱬᱮ ᱜᱚᱴᱮᱡ ᱪᱷᱚᱭ ᱥᱟᱛ ᱴᱤ ᱚᱱᱠᱟᱢ ᱧᱮᱞ ᱧᱟᱢ ᱢᱟ, ᱟᱨᱚ ᱚᱱᱛᱮ ᱫᱚ ᱟᱨᱚ ᱠᱷᱟᱸᱡᱚ ᱜᱮᱭᱟ ᱟᱨᱚ ᱦᱚᱸ ᱰᱷᱤᱯᱩ ᱜᱮᱭᱟ᱾
ᱱᱚᱠᱟ ᱠᱟᱛᱮᱜ ᱢᱟᱱᱮ ᱠᱷᱮᱛ ᱛᱟᱞᱮ᱾
ᱟᱪᱪᱷᱟ ᱢᱮᱱᱞᱠᱷᱟᱱ ᱱᱚᱛᱮ ᱟᱯᱮ ᱥᱮᱫ ᱡᱟᱹᱥᱛᱤ ᱪᱤᱫ ᱪᱤᱫ ᱠᱚ ᱪᱟᱥᱼᱵᱟᱥ ᱨᱮ ᱡᱟᱹᱥᱛᱤ ᱯᱮ ᱧᱟᱢᱟ?
ᱪᱟᱥ ᱵᱚᱞᱛᱮ ᱫᱚ ᱱᱚᱝᱠᱟ ᱦᱩᱲᱩᱜ ᱜᱮ ᱪᱟᱥ ᱦᱩᱭᱩᱜᱼᱟ, ᱟᱨ ᱵᱟᱠᱷᱟᱱ ᱫᱚ ᱚᱱᱠᱟ ᱫᱚ ᱟᱫᱚ ᱪᱟᱥ ᱫᱚ ᱥᱚᱵᱡᱤ ᱠᱚᱦᱚᱸ ᱠᱷᱩᱵ ᱠᱚᱢ ᱜᱮ ᱢᱟᱱᱮ ᱚᱲᱟᱜ ᱞᱮᱠᱟ ᱡᱚᱢ ᱞᱮᱠᱟ ᱜᱮ ᱪᱟᱥ ᱵᱟᱲᱟ ᱫᱚ ᱦᱳᱭᱳᱜᱼᱟ᱾ ᱵᱟᱠᱷᱟᱱ ᱚᱱᱠᱟᱱ ᱪᱟᱥ ᱠᱚᱫᱚ ᱟᱫᱚ ᱵᱟᱝᱳᱜ ᱛᱟᱦᱮᱧ᱾ ᱦᱩᱸ ᱟᱨ ᱱᱚᱝᱠᱟ ᱢᱟᱱᱮ ᱪᱟᱥ ᱫᱚ ᱟᱯᱮ ᱫᱚ ᱱᱮᱛᱟᱨ ᱫᱚ ᱧᱮᱞᱚᱜ ᱠᱟᱱᱟ ᱡᱮᱢᱚᱱ ᱱᱚᱜᱼᱚᱭ ᱜᱟᱹᱰᱤ ᱜᱷᱚᱲᱟ ᱨᱮᱱᱟᱜ ᱥᱟᱦᱟᱡᱡᱳ ᱥᱮ ᱜᱚᱲᱚ ᱵᱚᱱ ᱦᱟᱛᱟᱣ ᱫᱟ ᱱᱚᱝᱠᱟ ᱟᱯᱮᱥᱮᱜ ᱱᱚᱝᱠᱟ ᱜᱮ ᱜᱚᱲᱚᱯᱮ ᱦᱟᱛᱟᱣ ᱛᱟᱦᱮᱸᱱᱟ ᱥᱮ ᱥᱮ ᱱᱚᱝᱠᱟ ᱠᱟᱰᱟ ᱰᱟᱹᱝᱨᱤ ᱛᱮᱜᱮ ᱯᱮ ᱪᱟᱥ ᱵᱟᱲᱟᱭᱟ?
ᱟᱸᱜ ᱱᱚᱸᱰᱮ ᱰᱟᱝᱨᱤ ᱢᱮ ᱫᱚ ᱦᱚ ᱢᱮᱱᱟᱜ ᱠᱚᱜᱮᱭᱟ ᱚᱸᱰᱮ ᱟᱫᱚ ᱡᱟᱦᱟᱸᱭ ᱡᱩᱫᱤ ᱠᱟᱹᱣᱲᱰᱤ ᱠᱚ ᱢᱮᱱᱟᱜ ᱛᱟᱭᱟ ᱮᱸᱰᱮᱠᱷᱟᱱ ᱡᱟᱦᱟᱸ ᱜᱟᱹᱰ ᱢᱮᱱᱟᱜᱼᱟ ᱟᱠᱟᱫᱟ ᱴᱟᱠᱴᱚᱨ ᱜᱟᱹᱰᱤ ᱱᱚᱣᱟ ᱛᱮᱜᱮ ᱥᱤᱭᱳᱜ ᱦᱩᱭᱩᱜ ᱠᱟᱱᱟ ᱛᱚ ᱱᱚᱣᱟᱛᱮ ᱥᱤᱭᱳᱜ ᱞᱮᱱᱠᱷᱟᱱ ᱠᱤᱪᱷᱩ ᱠᱟᱱ ᱟᱞᱜᱟ ᱦᱩᱭᱩᱜ ᱠᱟᱱᱟ ᱥᱤᱭᱳᱜ ᱵᱟᱲᱟᱭ ᱨᱮ ᱡᱟᱦᱟᱸ
ᱡᱟᱜᱟ ᱡᱩᱢᱤ ᱠᱚ ᱡᱩᱫᱤ ᱵᱮᱥᱤ ᱦᱚᱸ ᱛᱟᱦᱮᱸᱱ ᱛᱟᱭᱟ, ᱦᱮᱸ ᱢᱟᱱᱮ ᱡᱟᱜᱟ ᱡᱩᱫᱤ ᱠᱚ ᱵᱮᱥᱤ ᱛᱟᱦᱮᱸᱱ ᱛᱟᱭ ᱠᱷᱟᱡ, ᱦᱮᱸ ᱞᱟᱹᱭ ᱵᱮᱱ
ᱱᱚᱰᱮ ᱡᱩᱫᱤ ᱚᱠᱚᱭ ᱵᱤᱥ ᱛᱤᱨᱤᱥ ᱵᱤᱜᱷᱟᱹ ᱦᱟᱸᱜ ᱦᱟᱥᱟ ᱢᱮᱱᱟᱜ ᱠᱟᱫᱟ ᱡᱟᱜᱟ ᱡᱩᱢᱤ ᱛᱚᱵᱮ ᱱᱩᱭ ᱥᱟᱵ ᱠᱮᱫᱟᱞᱤᱧ ᱵᱟᱨ ᱪᱟᱸᱫᱩ ᱜᱮ ᱨᱚᱦᱚᱭ ᱞᱟᱜᱟᱣᱮᱭᱟ ᱮᱱᱰᱮᱠᱷᱟᱱ ᱩᱱᱤ ᱚᱱᱟ ᱡᱟᱜᱟ ᱨᱮ ᱡᱩᱫᱤ ᱴᱟᱠᱟ ᱯᱚᱭᱥᱟ ᱛᱟᱢ ᱛᱟᱭ ᱠᱷᱟᱱᱡ ᱩᱱᱤ ᱴᱮᱠᱴᱚᱨ ᱛᱮᱜᱮ ᱥᱤ ᱠᱟᱛᱮ ᱮᱸ ᱩᱱᱤ ᱢᱤᱫ ᱵᱟᱨ ᱥᱚᱯᱛᱟ ᱨᱮᱜᱮ ᱢᱮᱱᱠᱷᱟᱡ ᱢᱤᱫ ᱪᱟᱸᱫᱳ ᱵᱷᱤ ᱛᱨᱤ ᱨᱮᱜᱮ ᱪᱟᱵᱟᱭᱟ ᱱᱚᱝᱠᱟᱱᱟᱜ ᱢᱤᱫᱴᱟᱝ ᱢᱟᱱᱮ ᱛᱷᱚᱲᱟ ᱥᱩᱵᱤᱥᱛᱟ ᱧᱚᱜᱟᱜ ᱠᱟᱱᱟ᱾
ᱦᱩᱸ ᱟ ᱠᱟᱰᱟ ᱰᱟᱝᱨᱤ ᱛᱮᱠᱷᱟᱡ ᱫᱚ ᱢᱟᱱᱮ ᱚᱱᱟ ᱨᱚᱦᱚᱭ ᱚᱠᱛᱚ ᱜᱮ ᱯᱟᱨᱚᱢ ᱪᱟᱵᱟᱜᱼᱟ᱾
ᱦᱮᱸ ᱵᱟᱝ ᱯᱟᱨᱚᱢᱚᱜᱼᱟ ᱢᱮᱱᱠᱷᱟᱱ ᱛᱷᱚᱲᱟ ᱜᱟᱱ ᱦᱚᱲ ᱠᱩᱠᱩ ᱥᱟᱭᱰ ᱨᱮᱱ ᱢᱮᱱᱟᱜ ᱠᱚ ᱱᱩᱠᱩ ᱩᱱᱠᱩ ᱠᱚ ᱧᱮᱞᱛᱮ ᱱᱤᱡᱮᱨ ᱟᱜ ᱟᱯᱱᱟᱨ ᱦᱚᱸ ᱢᱮᱱᱟ ᱵᱚᱞᱮ ᱵᱟᱝ ᱟᱞᱮ ᱦᱚᱸ ᱩᱥᱟᱹᱨᱟ ᱞᱮ ᱨᱚᱦᱚᱭᱟ ᱱᱚᱝᱠᱟ ᱠᱟᱛᱮᱜ ᱡᱤᱨᱟᱹᱜ ᱞᱟᱜᱟᱜᱼᱟ ᱡᱤᱨᱟᱹᱜ ᱟᱵᱚᱱ ᱱᱚᱝᱠᱟ ᱢᱮᱱᱛᱮᱫ ᱩᱥᱟᱹᱨᱟ ᱱᱮᱛᱟᱨᱟᱜ ᱚᱱᱟ ᱜᱟᱹᱰᱤ ᱛᱮᱫᱚ ᱱᱚᱝᱠᱟ ᱟᱫᱚ ᱱᱮᱛᱟᱨ ᱫᱚ ᱟ-ᱜᱚᱴᱟ ᱡᱟᱜᱟ ᱜᱮ ᱜᱟᱹᱰᱤ ᱦᱩᱭᱮᱱ ᱛᱮ ᱢᱟᱱᱮ ᱜᱟᱹᱰᱤ ᱛᱮᱜᱮ ᱥᱤᱭᱚᱜ ᱢᱟᱲᱟᱝ ᱫᱚ ᱞᱟᱦᱟᱜᱼᱟ᱾ ᱩᱱᱩ ᱤᱱᱟᱹ ᱯᱚᱨᱮ ᱨᱮ ᱰᱟᱝᱨᱟ ᱛᱮ ᱞᱚᱥᱚᱫ ᱵᱟᱲᱟ ᱠᱟᱛᱮ ᱜᱮᱞᱮ ᱨᱚᱦᱚᱭ ᱵᱟᱲᱟᱭ ᱜᱮ ᱚ ᱱᱚᱝᱠᱟᱱᱟᱜ ᱠᱟᱛᱷᱟ᱾
ᱟᱪᱪᱷᱟ ᱟᱨ ᱱᱚᱝᱠᱟ ᱥᱚᱵᱡᱤ ᱠᱚᱫᱚ ᱯᱮ ᱨᱚᱦᱚᱭ ᱫᱚ ᱚᱝᱠᱟ ᱫᱚ ᱪᱮᱫ ᱠᱚᱯᱮ ᱨᱚᱦᱚᱭ ᱜᱮᱭᱟ ᱵᱟᱹᱲᱛᱤ?
ᱥᱚᱵᱡᱤ ᱠᱚ?
ᱦᱳᱭ ᱦᱳᱭ᱾
ᱥᱚᱵᱽᱡᱤ ᱠᱚᱫᱚ ᱱᱚᱝᱠᱟᱜᱮ ᱡᱟᱣᱜᱮ ᱟᱰᱮᱯᱟᱥᱮ ᱮᱸ ᱡᱟᱭᱜᱟ ᱡᱚᱢᱤ ᱢᱮᱱᱟᱜᱼᱟ ᱱᱚᱣᱟ ᱠᱚᱨᱮ ᱡᱚᱛᱚ ᱟᱜ ᱛᱷᱚᱲᱟᱜᱟᱱ ᱮᱸ ᱟᱯᱱᱟᱨ ᱡᱚᱢ ᱞᱟᱹᱜᱤᱫ, ᱡᱟᱣᱜᱮ ᱟᱹᱷᱨᱤᱧᱚᱜᱼᱟ ᱦᱮᱸ ᱡᱟᱣ ᱜᱮ ᱟᱹᱠᱷᱨᱤᱧᱚᱜ-ᱟ ᱦᱟᱸ ᱡᱮᱱᱮ ᱵᱟᱝ ᱠᱟᱹᱴᱤᱡ ᱜᱤ ᱡᱟᱭᱜᱟ ᱢᱮᱱᱟᱜᱼᱟ ᱱᱚᱣᱟ ᱠᱚ ᱠᱚᱨᱮ ᱜᱮ ᱱᱤᱛᱚᱜ ᱫᱚ ᱚᱱᱟ ᱦᱟᱜ ᱦᱮᱸ ᱮᱨ ᱵᱟᱲᱟᱣ ᱠᱟᱱᱟ ᱱᱚᱣᱟ ᱢᱤᱱᱤ ᱠᱚᱜᱮ᱾ ᱛᱟᱨᱯᱚᱨ ᱛᱟᱦᱮᱨ ᱠᱩ ᱰᱷᱮᱬᱚᱥ ᱦᱮᱸ ᱯᱩᱨᱟᱹᱭ ᱢᱮᱱᱟᱜ ᱟᱠᱟᱫᱟ, ᱛᱟᱨᱯᱚᱨ ᱱᱚᱸᱰᱮ ᱜᱷᱟᱸᱜᱨᱟ ᱢᱮᱱᱟᱜ ᱟᱠᱟᱫᱟ, ᱠᱟᱹᱠᱨᱩᱞ ᱢᱮᱱᱟᱜ ᱠᱟᱫᱟ ᱱᱤᱭᱟᱹ ᱠᱚ ᱠᱟᱹᱴᱤᱡ, ᱴᱤᱡ ᱡᱟᱭᱜᱟ ᱡᱩᱢᱤ ᱨᱮᱜᱮᱞᱮ ᱪᱟᱥ ᱵᱟᱲᱟᱭᱟ ᱱᱤᱭᱟᱹ ᱫᱚ ᱟᱯᱱᱟᱨ ᱡᱚᱢ ᱞᱟᱹᱜᱤᱫ, ᱛᱚ ᱱᱚᱣᱟ ᱠᱚ ᱠᱷᱚᱱ, ᱛᱷᱚᱲᱟᱜᱟᱱ ᱛᱷᱚᱲᱟᱜᱟᱱ ᱯᱚᱭᱥᱟ ᱠᱷᱚᱨᱪᱟ ᱦᱚᱸ ᱠᱚᱢᱚᱜ ᱠᱟᱱᱟ ᱡᱮᱦᱮᱛᱩ ᱵᱟᱡᱟᱨ ᱠᱷᱚᱱ ᱵᱚᱱ ᱠᱤᱨᱤᱧ ᱟᱹᱜᱩᱭ ᱚ ᱚᱱᱟ ᱠᱷᱚᱱ ᱛᱷᱚᱲᱟ ᱠᱷᱚᱨᱪᱟ ᱠᱚᱢᱚᱜ ᱠᱟᱱ ᱠᱷᱟᱹᱛᱤᱨ ᱛᱮᱜᱮ ᱡᱟᱣᱜᱮ ᱫᱟᱲᱮᱭᱟᱜ ᱵᱷᱩᱨ, ᱟᱰᱮᱯᱟᱥᱮ ᱚᱲᱟᱜ ᱥᱩᱨ ᱥᱩᱨᱛᱮ ᱞᱤᱵᱩ ᱠᱚᱞᱮ ᱮᱸ ᱪᱟᱥ ᱵᱟᱲᱟᱭᱟ, ᱱᱚᱝᱠᱟ ᱞᱮᱠᱟᱛᱮ ᱡᱚᱛᱚᱢ ᱟᱛᱳ ᱫᱟᱜ ᱨᱟᱠᱟᱵ ᱞᱮᱠᱷᱟᱫ ᱫᱚ ᱟᱨᱦᱚᱸ ᱴᱟᱜ ᱱᱚᱝᱠᱟ ᱜᱮ ᱥᱮᱡᱮᱱ ᱦᱤᱥᱟᱹᱵ ᱛᱮ ᱪᱟᱥ ᱵᱟᱝ ᱦᱩᱭᱩᱜ ᱠᱟᱱᱟ᱾
ᱟᱪᱪᱷᱟ ᱟᱪᱪᱷᱟ ᱚ ᱜᱚᱝᱠᱮ ᱦᱸᱚᱭ ᱛᱚ ᱨᱤᱢᱤᱞ ᱠᱚᱦᱚᱸ ᱵᱟᱭ ᱨᱤᱢᱤᱞ ᱵᱟᱲᱟᱭᱮᱫᱟ ᱚᱱᱛᱮ ᱫᱟᱜ ᱵᱟᱲᱟᱣ ᱟᱠᱟᱫᱟ ᱥᱮ ᱵᱟᱝ ᱮᱠᱷᱚᱱ ᱛᱤᱦᱤᱧ ᱜᱟᱯᱟ ᱢᱚᱫᱽᱫᱷᱮ ᱨᱮ᱾
ᱱᱚᱛᱮ ᱢᱮᱱ ᱞᱮᱠᱷᱟ ᱫᱚ ᱫᱚᱢᱮ ᱫᱟᱜᱽ ᱜᱮᱭᱟᱭ ᱟᱫᱚ ᱱᱚᱜᱝᱠᱟᱜᱮ ᱥᱚᱯᱛᱟ ᱟᱨᱮ ᱯᱮ ᱫᱚᱢ ᱯᱩᱱ ᱫᱚᱢ ᱱᱚᱝᱠᱟ ᱜᱮ, ᱫᱟᱜᱟᱭ ᱥᱤᱛᱩᱝᱼᱟ ᱛᱚ ᱱᱚᱤᱝᱠᱟ ᱠᱟᱛᱮᱫ ᱜᱮ ᱫᱟᱜ ᱛᱟᱦᱮᱱ ᱠᱟᱱᱟ ᱟᱨᱞᱮ ᱵᱷᱟᱜᱮ ᱞᱮ ᱨᱚᱦᱚᱭᱮᱫᱟ᱾ ᱯᱨᱚᱛᱮᱠ ᱵᱚᱪᱷᱚᱨ ᱜᱮᱞᱮ ᱨᱚᱦᱚᱭᱮᱫ ᱠᱟᱱᱟ ᱱᱚᱣᱟ ᱫᱚ ᱚᱱᱠᱟ ᱠᱟᱛᱮᱫ ᱜᱮ᱾
ᱚᱱᱛᱮ ᱚᱠᱟᱮᱠᱟ ᱟᱹᱛᱩ ᱟᱛᱩ ᱡᱤᱱᱤᱥ ᱯᱮ, ᱠᱟᱛᱮᱫ ᱚᱱᱛᱮ ᱟᱯᱮ ᱱᱟᱠᱟᱷ ᱚᱠᱟᱞᱮᱠᱟ ᱩᱛᱩ ᱡᱤᱱᱤᱥ ᱨᱮ ᱰᱷᱤᱨ ᱨᱮ ᱢᱟᱱᱮ ᱯᱚᱭᱥᱟ ᱴᱟᱠᱟ ᱯᱮ ᱟᱨᱡᱟᱣ ᱮᱜ ᱠᱟᱱᱟ,
ᱩᱛᱩ ᱦᱮᱸ ᱩᱛᱩ ᱡᱤᱱᱤᱥ ᱠᱚᱨᱮᱫᱚ ᱢᱮᱱᱟᱜ ᱜᱮᱭᱟ, ᱮᱸ ᱵᱤᱥᱤ ᱠᱷᱚᱱ ᱦᱚᱛᱚᱫ ᱠᱚ ᱚᱱᱟ ᱦᱚᱛᱚᱫ, ᱦᱚᱛᱚᱫ ᱟᱨ ᱦᱚᱸ ᱵᱮᱸᱜᱟᱲ ᱵᱷᱮᱱᱰᱤ ᱚᱱᱟ ᱠᱚ ᱟᱨ ᱢᱟᱹᱨᱤᱪ ᱠᱚ ᱢᱮᱱᱟᱜ ᱟᱠᱟᱫᱟ᱾ ᱱᱚᱣᱟ ᱠᱚ ᱨᱚᱦᱚᱭ ᱵᱟᱲᱟᱭ ᱦᱩᱭᱩᱜ ᱜᱮᱭᱟ ᱜᱷᱟᱸᱝᱨᱟ ᱜᱷᱟᱸᱝᱨᱟ, ᱱᱚᱣᱟ ᱠᱚᱜᱮ, ᱩᱸ ᱡᱟᱹᱥᱛᱤ ᱫᱟᱢ ᱢᱮᱱᱟᱜ ᱟᱠᱟᱫᱟ ᱟᱫᱚ ᱚᱱᱠᱟ ᱫᱟᱜ ᱡᱟᱹᱲᱤ ᱠᱷᱟᱹᱛᱤᱨ ᱛᱮ ᱦᱚᱸ ᱵᱟᱝ ᱨᱚᱦᱚᱭ ᱦᱩᱭᱩᱜ ᱠᱟᱱᱟ ᱥᱮ ᱟᱫᱚ ᱚᱱᱟ ᱠᱷᱟᱹᱛᱤᱨ ᱛᱮᱦᱚᱸ ᱟᱨᱚ ᱡᱟᱹᱥ ᱛᱤ ᱢᱟᱱᱮ ᱫᱟᱢ ᱵᱟᱹᱲᱛᱤᱜ ᱠᱟᱱᱟ,
ᱱᱚᱛᱮ ᱫᱚ ᱢᱟᱱᱮ ᱪᱟᱥ ᱨᱮᱱᱟᱜ ᱱᱟᱥᱮ ᱟᱸᱴ ᱧᱚᱜ ᱜᱮᱭᱟ ᱫᱟᱜ ᱡᱟᱹᱲᱤ ᱦᱚᱸ ᱱᱚᱜᱭ ᱟᱹᱰᱤ ᱫᱤᱱ ᱧᱚᱜ ᱨᱮᱭ ᱫᱟᱜ ᱠᱟᱫᱟ᱾
ᱮᱠᱷᱚᱱ ᱦᱚᱸ ᱟᱹᱣᱨᱤ ᱞᱟ. ᱭᱟ ᱮᱠᱷᱚᱱ ᱦᱚᱸ ᱟᱹᱣᱨᱤ ᱨᱤᱢᱤᱞ ᱵᱟᱲᱟᱭᱟ, ᱟᱹᱰᱤ ᱥᱤᱛᱩᱝ ᱠᱟᱱᱟ ᱮᱠᱷᱚᱱ ᱢᱟ, ᱟᱨᱚ ᱫᱟᱜ ᱡᱟᱹᱲᱤ ᱜᱮ, ᱵᱟᱝ ᱡᱟᱹᱲᱤ ᱭᱮᱜᱼᱟ ᱾ ᱱᱮᱥ ᱫᱚ ᱦᱟᱸᱜ, ᱚᱱᱠᱟ ᱪᱟᱥ ᱦᱩᱭᱩᱜ ᱞᱟᱹᱜᱤᱫ ᱠᱟ ᱫᱚ ᱦᱟᱸᱜ, ᱵᱟᱝ ᱢᱚᱱᱮᱜ ᱠᱟᱱᱟ, ᱚᱱᱠᱟ ᱵᱷᱟᱵᱽ ᱫᱚ ᱦᱳᱭ ᱛᱳ, ᱢᱟᱱᱮ ᱵᱟᱹᱭᱦᱟᱹᱲ ᱧᱚᱜ ᱨᱮ, ᱦᱳᱭᱳᱜ ᱠᱷᱟᱱ
ᱮᱠᱟᱞ ᱮᱠᱟᱞ ᱾
ᱵᱟᱠᱷᱟᱱ ᱫᱚ, ᱱᱚᱝᱠᱟᱱ ᱴᱚᱸᱰᱟᱝ ᱧᱚᱜ ᱨᱮᱫᱚ, ᱚᱱᱠᱟ ᱫᱚ ᱦᱟᱸᱜ, ᱵᱟᱝ ᱦᱩᱭᱩᱜᱼᱟ ᱦᱟᱸᱜ, ᱟᱥᱟ ᱠᱚᱨᱮ ᱾
ᱴᱷᱤᱠ ᱜᱮᱭᱟ ᱜᱚᱝᱠᱮ ᱾ ᱛᱚᱵᱮ, ᱚᱠᱛᱚ ᱠᱚᱦᱚᱸ, ᱠᱷᱟᱴᱚ ᱤᱫᱤ ᱭᱟᱞᱟᱝ, ᱴᱟᱭᱮᱢ ᱚᱠᱛᱚ ᱠᱚ, ᱧᱟᱢᱮᱱ ᱠᱷᱟᱱ ᱟᱨᱚᱸ, ᱱᱚᱝᱠᱟ ᱜᱮ, ᱨᱚᱯᱚᱲ ᱦᱳᱭᱳᱜᱼᱟ ᱾
ᱨᱚᱯᱚᱲ ᱦᱩᱭᱩᱜᱼᱟ, ᱦᱳᱭ ᱾ ᱦᱳᱭ ᱢᱟ, ᱡᱚᱦᱟᱨ ᱜᱮ ᱾
ᱜᱚᱝᱥᱮ ᱾
ᱦᱮᱸ, ᱞᱟᱹᱭ ᱵᱮᱱ?